ᱦᱮᱞᱳ ᱡᱚᱦᱟᱨ ᱜᱮ ᱜᱚᱢᱠᱮ ᱟᱸᱡᱚᱢᱮᱫᱼᱟ ᱵᱮᱱ ᱦᱳᱭ ᱜᱚᱢᱠᱮ ᱟᱸᱡᱚᱢᱮᱫᱼᱟ ᱞᱤᱧ᱾ ᱟᱹᱞᱤᱧᱟᱜ ᱨᱚᱲ ᱵᱤᱱ ᱟᱸᱡᱚᱢᱮᱫᱼᱟ᱾
ᱟᱪᱪᱷᱟ ᱟᱪᱪᱷᱟ ᱟᱪᱪᱷᱟ᱾
ᱟᱪᱪᱷᱟ ᱟᱪᱪᱷᱟ ᱢᱮᱱᱮᱫ ᱟᱹᱞᱤᱧ ᱟᱹᱞᱤᱧᱟᱜ ᱨᱚᱲ ᱵᱤᱱ ᱟᱸᱡᱚᱢ ᱴᱷᱤᱠᱟᱹᱭᱮᱫᱼᱟ?
ᱦᱮᱸ ᱟᱵᱤᱱᱟᱜ ᱨᱚᱲ ᱴᱟᱲᱟᱝ ᱴᱟᱲᱟᱝ ᱦᱤᱡᱩᱜ ᱠᱟᱱᱟ᱾
ᱴᱟᱲᱟᱝ ᱴᱟᱲᱟᱝ ᱦᱤᱡᱩᱜ ᱠᱟᱱᱟ ᱚ ᱟᱪᱪᱷᱟ ᱟᱪᱪᱷᱟ ᱡᱟᱠ ᱱᱟᱯᱟᱭ ᱟᱸᱡᱚᱢ ᱞᱮᱱᱠᱷᱟᱱ ᱱᱟᱯᱟᱭ ᱠᱟᱛᱷᱟ᱾
ᱦᱩ ᱦᱩ ᱦᱩ ᱦᱩ ᱛᱚᱵᱮ ᱛᱤᱱᱟᱹᱜ ᱜᱟᱱ ᱵᱷᱮᱰᱤ ᱢᱮᱨᱚᱢ ᱠᱟᱰᱟᱼᱼ
ᱛᱟᱨᱯᱚᱨ ᱦᱩᱸ ᱦᱮᱸ᱾ ᱮᱸᱫᱻ
ᱟᱹᱞᱤᱧ ᱛᱤᱱᱟᱹᱜ ᱜᱟᱱ ᱵᱷᱮᱰᱟ?
ᱮᱸ ᱵᱷᱤᱰᱤ ᱫᱚ ᱜᱚᱝᱠᱮ ᱵᱟᱹᱱᱩᱜ, ᱦᱮᱸ ᱦᱮᱸ᱾ ᱢᱮᱱᱟᱜ ᱠᱚᱛᱟᱞᱤᱧᱟ ᱦᱟᱸᱜ ᱠᱷᱟᱱ ᱵᱷᱤᱰᱤ ᱫᱚ ᱵᱟᱹᱱᱩᱜ ᱠᱚᱣᱟ ᱢᱮᱨᱚᱢ ᱢᱮᱱᱟᱜ ᱠᱚ ᱛᱟᱹᱞᱤᱧᱟ ᱟᱨᱼᱼ
ᱠᱟᱰᱟ ᱢᱮᱱᱟᱜ ᱠᱚᱛᱟᱞᱤᱧᱟ ᱟᱨᱠᱤ, ᱩᱸᱦ᱾ ᱠᱟᱰᱟ ᱵᱟᱨ ᱡᱚᱲ ᱢᱮᱱᱟᱜ ᱠᱤᱱᱟ ᱠᱟᱰᱟ ᱵᱟᱨ ᱡᱚᱲ ᱢᱮᱱᱟᱜ ᱠᱤᱱᱟ ᱥᱤᱭᱳᱜ ᱵᱟᱠᱷᱨᱟ ᱟᱨᱠᱤ᱾ ᱩᱸᱦ᱾
ᱦᱩᱸ᱾
ᱟᱫᱚ, ᱮᱸᱦ ᱥᱤᱭᱳᱜ ᱵᱟᱠᱷᱨᱟ ᱜᱮ ᱫᱚᱦᱚ ᱦᱩᱭ ᱠᱟᱱᱟ ᱟᱨᱼᱼ ᱟᱸ ᱱᱤᱭᱟᱹ ᱜᱷᱟᱹᱲᱤᱡ ᱱᱚᱜᱼᱚᱭ ᱱᱚ ᱚᱝᱠᱟ ᱛᱟᱦᱞᱮ ᱯᱟᱲᱟᱜ ᱯᱚᱪᱟᱱ ᱟᱨᱟᱢᱵᱚ ᱦᱩᱭ ᱟᱠᱟᱱᱟ᱾
ᱦᱩᱸ ᱦᱩᱸ, ᱪᱪᱷᱟ ᱟᱵᱮᱱ ᱫᱚ ᱮᱠᱞᱟ ᱜᱮᱭᱟᱵᱮᱱ ᱥᱮ ᱟᱨᱚ ᱵᱚᱭᱦᱟ ᱠᱚ ᱢᱮᱱᱟᱜ ᱠᱚ ᱜᱮᱭᱟ?
ᱮᱸ ᱵᱟᱝ ᱜᱚᱝᱠᱮ ᱵᱚᱭᱦᱟ ᱠᱚ ᱢᱮᱱᱟᱜ ᱠᱚᱣᱟ᱾
ᱟᱪᱪᱷᱟ ᱟᱪᱪᱷᱟ ᱟᱪᱪᱷᱟ ᱟᱪ, ᱛᱟᱦᱞᱮ ᱟᱭᱳ ᱵᱟᱵᱟ ᱟᱭᱳ ᱵᱟᱵᱟ ᱵᱟᱯᱞᱟᱣ ᱠᱟᱱ ᱠᱷᱟᱱ ᱫᱚ ᱡᱩᱨᱤ ᱠᱚ, ᱵᱚᱠᱚᱧ ᱛᱟᱠᱚ ᱢᱤᱥᱨᱟ ᱠᱚ
ᱦᱮᱸ ᱦᱮᱸ ᱦᱮᱸ᱾
ᱛᱚ ᱟᱹᱞᱤᱧ ᱞᱤᱧ ᱧᱮᱞᱮᱜᱼᱟ ᱱᱮᱛᱟᱨᱟᱜ ᱫᱤᱱᱨᱮ ᱢᱟᱱᱮ ᱵᱚᱭᱦᱟ ᱵᱚᱭᱦᱟ ᱵᱟᱠᱚ ᱢᱤᱫᱚᱜ ᱠᱟᱱᱟ᱾ ᱟᱨ ᱟᱹᱰᱤᱜᱟᱱ ᱚᱲᱟᱜ ᱨᱮᱜᱮ ᱞᱤᱧ ᱧᱮᱞᱮᱜᱼᱟ, ᱢᱟᱱᱮ ᱟᱭᱳᱼᱵᱟᱵᱟ ᱠᱚ, ᱟᱞᱟᱜᱽ ᱠᱟᱠᱚ ᱠᱟᱱᱟ᱾ ᱟᱨᱦᱚᱸ ᱵᱟᱭ ᱛᱮᱧᱟᱝ ᱠᱚ ᱛᱟᱦᱮᱸ ᱞᱮᱠᱷᱟᱱ ᱩᱱᱠᱩ ᱥᱚᱲ ᱩᱱᱠᱩ ᱥᱟᱶ ᱦᱚᱸ ᱵᱟᱠᱚ ᱜᱟᱛᱮᱜ ᱠᱟᱱᱟ ᱵᱟᱝᱠᱚ ᱯᱟᱱᱛᱮᱜ ᱠᱟᱱᱟ᱾ ᱢᱟᱱᱮ ᱫᱤᱱᱠᱮ ᱫᱤᱱ ᱦᱚᱲᱟᱜ ᱢᱚᱱᱮ ᱪᱤᱠᱟᱹᱜ ᱠᱟᱱ ᱪᱚᱝ, ᱱᱚᱠᱟ ᱢᱤᱫ ᱢᱟᱭᱟᱝ ᱚᱲᱟᱜ ᱨᱤᱱ ᱢᱤᱫᱴᱤᱡ ᱜᱷᱟᱨᱚᱸᱡᱽ ᱚᱲᱟᱜ ᱨᱤᱱ ᱡᱟᱦᱟᱸ ᱨᱮ ᱢᱤᱫ ᱩᱸ ᱴᱤᱡ ᱢᱮᱱᱟᱠᱚ ᱡᱚᱡᱚ ᱥᱟᱠᱟᱢ ᱨᱮᱞᱮ ᱡᱚᱢ ᱦᱟᱨᱟ ᱟᱠᱟᱱᱟ ᱩᱱᱠᱩ ᱦᱚᱲ ᱠᱚ ᱵᱟᱭ ᱵᱟᱭ ᱛᱮ ᱪᱮᱜ ᱵᱚ ᱪᱤᱠᱟᱜ ᱛᱮ ᱟᱵᱚ ᱵᱚᱱ ᱢᱟᱱᱮ ᱵᱚᱱ ᱵᱷᱮᱜᱟᱲᱚᱜᱼᱟ, ᱟᱞᱟᱜᱚᱜᱼᱟ ᱵᱚ᱾ ᱡᱟᱦᱟᱱᱟᱜ ᱵᱮᱱ ᱵᱟᱲᱟᱭᱟ ᱱᱚᱣᱟ?
ᱟᱫᱚ ᱮᱸ ᱦᱳᱭ ᱮᱸᱫ, ᱩᱱᱟᱹᱜ ᱫᱚ ᱦᱟᱸᱜ ᱠᱷᱟᱱ ᱵᱟᱹᱞᱤᱧ ᱵᱟᱲᱟᱭ ᱨᱮᱦᱚᱸ ᱮᱸ ᱛᱚ ᱟᱹᱞᱤᱧᱟᱜ ᱱᱚᱣᱟ ᱦᱩᱰᱤᱧ ᱵᱚᱦᱚᱜ ᱛᱮ ᱛᱤᱱᱟᱹᱜ ᱜᱟᱱ ᱞᱤᱧ ᱵᱩᱡᱽ ᱫᱤᱥᱟᱹ ᱛᱤᱭᱳᱜ ᱟᱠᱟᱫᱟ ᱩᱱᱟᱹᱜ ᱜᱟᱱ ᱜᱮᱞᱤᱧ ᱞᱟᱹᱭᱟ ᱟᱨ ᱠᱷᱟᱱ᱾ ᱟᱹᱞᱤᱧᱟᱜ ᱫᱚ, ᱢᱚᱱᱮ ᱛᱚ ᱦᱳᱭᱳᱜᱼᱟ᱾ ᱩᱸ ᱡᱮᱸ ᱱᱚᱜᱼᱚᱭ ᱮᱸ ᱢᱮᱫᱴᱮᱱ ᱴᱩᱠᱩᱡ ᱨᱮ ᱢᱮᱫᱴᱮᱱ ᱵᱚᱭᱦᱟ ᱮᱸ ᱵᱟᱨ ᱵᱚᱭᱦᱟ ᱢᱮᱫᱴᱮᱜ ᱴᱩᱠᱩᱡ ᱨᱮ ᱫᱟ ᱠᱟ ᱡᱚᱢ ᱠᱟᱛᱮ ᱦᱟᱨᱟ ᱠᱟᱛᱮᱜ ᱠᱤᱱ ᱛᱟᱦᱮᱱᱟ᱾ ᱮᱸ ᱡᱚᱛᱠᱷᱚᱱ ᱵᱟᱹᱠᱤᱱ ᱡᱩᱨᱤᱼᱯᱟᱨᱤ ᱡᱚᱝᱟ ᱮᱸ ᱩᱱ ᱦᱟᱹᱵᱤᱡ᱾
ᱦᱳᱭ
ᱢᱮᱫᱴᱮᱱ ᱴᱩᱠᱩᱡ ᱨᱮᱱᱟᱜ ᱫᱟᱠᱟ ᱠᱤᱱ ᱡᱚᱢᱟ ᱩᱱᱫᱚ ᱴᱷᱤᱠ ᱜᱮᱠᱤᱱ ᱛᱟᱦᱮᱱᱟ᱾
ᱦᱩᱸ
ᱟᱫᱚ ᱮᱸ ᱡᱚᱠᱷᱚᱱ ᱜᱮ ᱱᱚᱝᱠᱟ ᱵᱚᱱ ᱡᱩᱨᱤ ᱯᱟᱨᱮ ᱡᱚᱝᱟ ᱟᱫᱚ ᱩᱱ, ᱠᱚ ᱥᱮᱴᱮᱨ ᱞᱮᱱᱠᱷᱟᱱ ᱟᱨᱠᱤ ᱟᱫᱚ ᱵᱟᱹᱭ ᱵᱟᱹᱭ ᱛᱮ ᱠᱟᱹᱭᱡᱟᱹ ᱠᱷᱟᱹᱯᱟᱹᱨᱤ ᱟᱨᱟᱢᱵᱚᱜᱼᱟ᱾ ᱦᱟᱱᱤ ᱞᱮᱭᱟᱭ ᱩᱱᱤ ᱵᱟᱭ ᱠᱟᱹᱢᱤ ᱠᱟᱱᱟ ᱱᱩᱭ ᱞᱟᱹᱭᱟᱭ ᱩᱱᱤ ᱵᱟᱭ ᱠᱟᱹᱢᱤ ᱠᱟᱱᱟ ᱦᱟᱹᱱᱤ ᱠᱚᱢᱮ ᱠᱟᱢ ᱢᱤᱭᱟ ᱱᱩᱭ ᱵᱤᱥᱤ ᱠᱟᱹᱢᱤ ‌ᱭᱟᱭ ᱨᱟᱜᱟ ᱨᱟᱜᱤ᱾
ᱦᱩᱸ ᱦᱩᱸ᱾
ᱱᱚᱜᱼᱚ ᱱᱚᱝᱠᱟ ᱱᱚᱜᱼᱚ ᱱᱚᱝᱠᱟ ᱛᱮᱜᱮ ᱟᱫᱚ ᱟᱨ ᱟᱵᱚ ᱵᱟᱵᱟ ᱦᱚᱲ ᱵᱚᱱ ᱪᱤᱠ ᱠᱟᱹᱭᱟ ᱢᱟ ᱟᱫᱚ ᱡᱩᱨᱤ ᱴᱟᱱ ᱫᱚ ᱟᱞᱟᱫᱟ ᱴᱟᱱ ᱠᱟᱱ ᱜᱮᱭᱟ ᱛᱚ᱾ ᱵᱚᱭᱦᱟ‌ᱠᱷᱚᱱ ᱵᱷᱮᱜᱟᱨᱚᱜ ᱫᱚ ᱵᱟᱝ ᱥᱟᱱᱟᱣᱟ ᱟ ᱢᱮᱱ ᱫᱚ ᱪᱮᱜ ᱞᱮᱠᱟ ᱟᱫᱚ ᱡᱟᱦᱟᱸᱭ ᱫᱚ ᱮᱜ ᱡᱟᱦᱟᱸᱭ ᱮᱜ ᱟᱭᱳ ᱵᱟᱵᱟ ᱪᱷᱟᱰᱟ ᱠᱟᱛᱮᱜ ᱵᱤᱱ ᱟᱜᱩ ᱠᱟᱫᱮᱭᱟ᱾ ᱟᱨ ᱩᱱᱤ ᱜᱮ ᱡᱩᱫᱤ ᱵᱤᱱ ᱵᱟᱜᱤ ᱦᱚᱴᱚ ᱟᱭᱟ ᱟᱫᱚ ᱡᱤᱱᱤᱥ ᱴᱟᱜ ᱵᱟ ᱚᱠᱟ ᱞᱮᱠᱟᱜ-ᱟ, ᱟᱫᱚ ᱚᱱᱟ ᱢᱮᱱ ᱠᱟᱛᱮ ᱜᱮ ᱟᱫᱚ ᱱᱤᱝᱠᱟᱼᱼ ᱵᱚᱭᱦᱟ ᱢᱤᱫᱴᱮᱱ ᱵᱟᱠᱚ ᱥᱟᱦᱚᱵ ᱠᱟᱱ ᱛᱮ ᱟᱫᱚ ᱱᱚᱝᱠᱟ ᱠᱚ ᱟᱯᱟᱱ ᱟᱯᱤᱱᱚᱜ ᱠᱟᱱᱟ ᱟᱨ ᱠᱤ᱾ ᱟᱫᱚ ᱡᱤᱱᱤᱥ ᱴᱟᱜ ᱫᱚ ᱟᱫᱚ ᱟᱞᱮ ᱡᱤᱱᱤᱥ ᱴᱟᱜ ᱫᱚ ᱟᱫᱚ ᱟᱞᱤᱧ ᱫᱚ ᱱᱚᱣᱟ ᱜᱮᱞᱤᱧ ᱞᱟᱹᱭᱟ, ᱡᱮ ᱱᱚᱣᱟ ᱵᱟᱦᱩ ᱠᱚ ᱠᱷᱟᱹᱛᱤᱨ ᱛᱮᱜᱮ ᱮᱜ ᱱᱚᱣᱟ ᱵᱷᱤᱱᱟᱹ ᱠᱚᱫᱚ ᱟᱞᱤᱧᱟᱜ ᱢᱚᱱᱮ ᱢᱮᱱᱟᱭ᱾
ᱦᱮᱸ, ᱡᱟᱦᱟᱸ ᱵᱤᱱ ᱞᱟᱹᱭ ᱠᱮᱜ-ᱟ ᱚᱱᱟ ᱫᱚ ᱡᱚᱛᱷᱟᱛ ᱜᱮᱵᱮᱱ ᱞᱟᱹᱭ ᱠᱮᱜ-ᱟ ᱚ ᱢᱟᱱᱮ ᱟᱢ ᱠᱩ ᱡᱚᱠᱷᱚᱱ ᱜᱮᱵᱚ ᱡᱩᱨᱤ ᱯᱟᱨᱤᱜ-ᱟ, ᱩᱱ ᱨᱮᱜᱮ ᱟᱵᱚᱣᱟᱜ ᱫᱚ ᱜᱷᱟᱨᱚᱸᱡᱽᱼᱼ ᱪᱮᱛᱟᱱ ᱨᱮ ᱥᱮ ᱟᱯᱟ ᱵᱟᱨᱮ ᱪᱮᱛᱟᱱ ᱨᱮ ᱥᱮ ᱵᱚᱭᱦᱟ ᱪᱮᱛᱟᱱ ᱨᱮ ᱥᱚᱦᱟᱜᱽ ᱫᱩᱞᱟᱲ ᱫᱚ ᱵᱟᱭ ᱵᱟᱭ ᱛᱮ ᱢᱟᱱᱮ ᱮᱴᱟᱜ ᱤᱫᱤᱜ ᱛᱟᱵᱚᱱᱟ, ᱩᱱ ᱫᱚ ᱟᱵᱚ ᱫᱚ ᱡᱩᱨᱤ ᱯᱟᱨᱤ ᱥᱮᱱ ᱜᱮ ᱢᱚᱱᱮ ᱵᱚ ᱤᱫᱤᱭᱟ᱾ ᱟᱨ ᱡᱩᱨᱤ ᱯᱟᱲᱤ ᱪᱮᱛᱟᱱ ᱨᱮᱜᱮ ᱫᱚ ᱜᱚᱨᱚᱡᱽ ᱫᱩᱞᱟᱲ ᱥᱟᱨᱥᱟᱜ ᱛᱟᱵᱚᱱᱟ ᱵᱮᱥᱤᱜ ᱛᱟᱵᱚᱱᱟ᱾ ᱟᱨ ᱩᱱᱤ ᱡᱩᱫᱤ ᱟᱵᱚ ᱨᱮᱱ ᱡᱩᱨᱤ ᱥᱮ ᱡᱟᱦᱟᱭ ᱵᱚ ᱵᱟᱯᱞᱟ ᱟᱜᱩ ᱠᱮᱫᱮᱭᱟ ᱩᱱᱤ ᱡᱩᱫᱤ ᱵᱟᱭ ᱟᱵ ᱚᱲᱟᱜ ᱦᱚᱲ ᱥᱚᱸᱜᱮ ᱵᱟᱭ ᱜᱟᱛᱮ ᱫᱟᱲᱮ ᱭᱟᱫᱟ, ᱛᱟᱦᱚᱞᱮ ᱠᱷᱟᱱ ᱢᱟ ᱩᱱᱤ ᱟᱵᱮᱱ ᱵᱚᱭᱦᱟ ᱦᱚᱸ ᱵᱚᱭᱦᱟᱭ ᱚᱪᱚᱜ ᱵᱮᱱᱟ, ᱟᱭᱳ ᱥᱚᱸᱜᱮ ᱦᱚᱸᱭ ᱪᱷᱟᱰᱟ ᱵᱮᱱᱟ᱾ ᱢᱟᱱᱮ ᱡᱚᱛᱚ ᱠᱚ ᱥᱟᱶᱮ‌ ᱮᱠᱫᱚᱢᱮ ᱮᱴᱟᱜ ᱪᱟᱵᱟ ᱵᱮᱱᱟ ᱠᱚᱠᱷᱚᱱᱚ ᱢᱟᱱᱮ ᱡᱟᱦᱟᱸ ᱠᱚ ᱞᱟᱹᱭᱟ ᱥᱳᱞᱳ ᱠᱚᱞᱟ, ᱩᱱᱠᱩ ᱠᱚᱣᱟᱜ ᱟᱰᱤ ᱨᱚᱠ ᱠᱚᱢ ᱠᱚᱞᱟ ᱞᱟᱹᱭᱟ ᱠᱚ ᱟᱫᱚ ᱚᱱᱟ ᱠᱚᱞᱟ ᱨᱮᱱᱟᱜ ᱚᱠᱟ ᱴᱟᱜ ᱠᱚᱞᱟᱭ ᱪᱷᱚᱞᱚ ᱱᱟᱭᱟ᱾ ᱵᱩᱡᱷᱟᱣ ᱵᱟᱵᱮᱱ ᱫᱟᱲᱮᱭᱟᱜ-ᱟ, ᱡᱟᱦᱟᱸ ᱫᱚ ᱢᱤᱫᱴᱤᱡ ᱵᱟᱨᱭᱟ ᱡᱮᱢᱚᱱᱼᱼ ᱚᱱᱮᱧ ᱢᱮᱱᱟᱜ ᱩᱱᱤ ᱫᱚᱭ ᱫᱟᱭᱱᱟᱭ ᱫᱟ᱾ ᱩᱱᱤ ᱫᱚᱭ ᱫᱚᱦᱚ ᱡᱚᱝᱚᱜ ᱠᱟᱱᱟ᱾ ᱟᱨ ᱟᱞᱟᱝ ᱫᱚ ᱚᱲᱟᱜ ᱨᱮᱱᱟᱜ ᱞᱟᱝ ᱠᱟᱢᱤ ᱜᱩᱡᱩᱜ ᱠᱟᱱᱟ᱾ ᱩᱱᱤ ᱫᱚ ᱦᱟᱸᱰᱮ ᱤᱫᱤᱭ ᱫᱟᱭ ᱥᱮ ᱱᱟᱰᱮᱭ ᱤᱫᱤᱭ ᱫᱟᱭ ᱱᱚᱝᱠᱟ ᱠᱟᱛᱮᱜ ᱦᱟᱨ ᱟᱞᱚ ᱵᱮᱱ ᱢᱮᱱᱟ ᱫᱤᱱ ᱜᱮ ᱟᱵᱮᱱ ᱩᱱᱠᱩ ᱥᱚᱸᱜᱮ ᱵᱷᱮᱜᱟᱨ ᱪᱟᱵᱟ ᱵᱮᱱᱟ, ᱥᱮ ᱪᱮᱱ?
ᱴᱷᱤᱠ ᱴᱷᱤᱠ ᱴᱷᱤᱠ᱾
ᱛᱚ ᱜᱚᱝᱠᱮ ᱟᱵᱮᱱ ᱫᱚᱵᱮᱱ ᱡᱩᱨᱤ ᱯᱟᱨᱤᱭ ᱠᱟᱱᱟ ᱥᱮ ᱵᱟᱝ ᱛᱚᱵᱮ?
ᱛᱟ ᱦᱳᱭ ᱜᱚᱝᱠᱮ, ᱡᱩᱨᱤᱼ ᱯᱟᱨᱤ ᱫᱚ ᱦᱩᱭ ᱠᱟᱱ ᱜᱮᱭᱟ᱾
ᱛᱟᱦᱞᱮ ᱜᱤᱫᱽᱨᱟ ᱠᱚᱫᱚ ᱵᱟᱵᱩ ᱛᱟᱠᱚ ᱢᱟᱭ ᱛᱟᱠᱚ?
ᱟᱻᱦᱳᱭ ᱟ ᱵᱟᱵᱩ ᱢᱤᱫᱴᱤᱡ ᱢᱮᱱᱟᱭᱟ। ᱟᱨ ᱢᱟᱹᱭ ᱢᱤᱫᱴᱤᱡ᱾
ᱟᱪᱪᱷᱟ ᱟᱪᱪᱷᱟ ᱟᱪᱪᱷᱟ, ᱞᱟᱴᱩᱣ ᱠᱟᱱ ᱜᱮᱭᱟ ᱠᱤᱱ?
ᱮᱸᱻ ᱦᱳᱭ ᱢᱤᱫᱴᱮᱱ ᱫᱚ ᱥᱟᱛ ᱵᱚᱪᱷᱚᱨ ᱜᱟᱱᱮ ᱦᱩᱭ ᱠᱟᱱᱟ ᱟᱨ ᱢᱮᱫᱴᱮᱱ ᱜᱟᱱ ᱫᱚ ᱪᱟᱨ ᱵᱚᱪᱷᱚᱨ ᱜᱟᱱᱮ ᱦᱩᱭ ᱠᱟᱱᱟ᱾
ᱟᱪᱪᱷᱟ ᱟᱪᱪᱷᱟ ᱟᱪᱪᱷᱟ ᱦᱮᱸ, ᱛᱚ ᱚᱱᱮ ᱛᱚ ᱜᱚᱝᱠᱮ
ᱦᱮᱸ ᱦᱮᱸ, ᱦᱮᱸ ᱢᱟ ᱞᱟᱹᱭ ᱵᱤᱱ?
ᱢᱮᱱ ᱫᱟᱹᱧ ᱚᱱᱮ ᱡᱮ ᱜᱤᱫᱽᱨᱟᱼᱼ ᱡᱚᱠᱷᱚᱱ ᱠᱚᱞᱮ ᱵᱟᱞᱮ ᱠᱷᱚᱱ ᱫᱚ ᱦᱟᱸᱜ ᱵᱮᱥ ᱜᱮ ᱦᱟᱨᱟ ᱠᱮᱫᱮᱭᱟᱵᱚ ᱢᱚᱴᱟᱢᱩᱴᱤ ᱯᱩᱱ ᱵᱚᱪᱷᱚᱨ ᱢᱚᱬᱮ ᱵᱚᱪᱷᱚᱨ, ᱢᱚᱬᱮ ᱵᱚᱪᱷᱚᱨ ᱠᱚᱛᱮ ᱫᱚ ᱰᱟᱴᱟ ᱠᱚ ᱨᱟᱹᱯᱩᱫᱚᱜ ᱛᱟᱠᱚᱣᱟ ᱦᱮᱸ᱾ ᱦᱮᱸ ᱰᱟᱴᱟ ᱠᱚ ᱨᱟᱹᱯᱩᱫᱚᱜ-ᱟ, ᱛᱚ ᱚᱱᱟ ᱢᱟᱲᱟᱝ ᱡᱟᱦᱟᱸ ᱰᱟᱴᱟ ᱡᱟᱱᱟᱢᱚᱜ-ᱟ᱾ ᱵᱟᱞᱮ ᱠᱷᱚᱱ ᱦᱟᱸᱜ ᱯᱚᱨᱮ ᱚᱱᱟ ᱰᱟᱴᱟ ᱡᱟᱱᱟᱢ ᱚᱠᱟ ᱥᱮᱱᱟᱜ ᱰᱟᱴᱟ ᱡᱟᱱᱟᱢ ᱞᱮᱠᱷᱟᱱ ᱠᱚ ᱞᱟᱹᱭᱟ ᱡᱮ ᱵᱟᱝ ᱱᱩᱭ ᱫᱚ ᱥᱮᱛᱟ ᱥᱟᱶ ᱵᱟᱯᱞᱟᱜ ᱦᱩᱭᱩᱜ-ᱟ᱾ ᱟᱨ ᱚᱠᱟᱥᱮᱱ ᱡᱟᱱᱟᱢ ᱞᱮᱠᱷᱟᱱ ᱵᱟᱝ ᱫᱚ ᱢᱮᱱᱟᱠᱚ ᱱᱩᱭ ᱫᱚ ᱱᱩᱭ ᱫᱚ ᱴᱮᱥ ᱜᱮ ᱵᱟᱝ ᱵᱟᱯᱞᱟᱜ ᱦᱩᱭᱩᱜ ᱜᱮᱭᱟ ᱛᱟᱭᱟ ᱥᱮᱛᱟ ᱥᱟᱶ᱾ ᱦᱚᱸᱜ-ᱚ ᱱᱚᱝᱠᱟ, ᱟᱫᱚ ᱱᱚᱣᱟ ᱫᱚ ᱛᱤᱱᱟᱹᱜ ᱜᱟᱱ ᱥᱟᱹᱨᱤᱭᱟ ᱥᱮ ᱮᱲᱮᱭᱟ ᱵᱟᱰᱟᱭᱵᱤᱱ ᱥᱮ ᱵᱟᱝ?
ᱮᱸ ᱦᱳᱭ ᱜᱚᱢᱠᱮ ᱱᱚᱝᱠᱟ ᱟᱸᱡᱚᱢ ᱫᱚᱞᱤᱧ ᱟᱸᱡᱚᱢ ᱠᱟᱫ ᱜᱮᱭᱟ ᱱᱚᱣᱟ ᱢᱤᱫ ᱜᱷᱟᱹᱲᱤᱡ ᱢᱟᱲᱟᱝ ᱡᱟᱦᱟᱸ ᱠᱟᱛᱷᱟ ᱵᱤᱱ ᱢᱮᱱ ᱠᱮᱫ ᱫᱚ᱾
ᱟᱫᱚ ᱚᱠᱟ ᱥᱮᱱᱟᱜ ᱰᱟᱴᱟ ᱡᱟᱱᱟᱢ ᱞᱮᱠᱷᱟᱱ ᱫᱚ ᱥᱮᱛᱟ ᱥᱟᱶ ᱠᱚ ᱵᱟᱯᱞᱟ ᱠᱚᱣᱲ? ᱦᱮᱸ?
ᱮᱱ ᱚᱠᱟ ᱥᱮᱱᱟᱝ ᱰᱟᱴᱟ ᱡᱟᱱᱟᱢ ᱞᱮᱠᱷᱟᱱ ᱜᱮ ᱟᱫᱚ ᱟᱹᱞᱤᱧ ᱦᱚᱸ ᱵᱟᱲᱟᱭ ᱫᱚᱞᱤᱧ ᱩᱱᱟᱹᱜ ᱫᱚ ᱵᱟᱹᱞᱤᱧ ᱵᱟᱲᱟᱭᱟ ᱟᱫᱚ ᱢᱮᱱᱠᱷᱟᱱ ᱱᱚᱝᱠᱟ ᱜᱚᱞᱯᱚ ᱠᱚᱫᱚᱞᱤᱧ ᱟᱸᱡᱚᱢ ᱠᱟᱫ ᱜᱮᱭᱟ᱾ ᱟᱫᱚ ᱦᱟᱸᱜ ᱠᱷᱟᱱ ᱴᱷᱤᱠ ᱥᱟᱺᱦᱤᱡ ᱫᱚ ᱵᱟᱹᱞᱤᱧ ᱵᱟᱲᱟᱭᱟ᱾
ᱦᱩᱸ ᱦᱩᱸ ᱦᱩᱸ᱾
ᱟᱫᱚ ᱦᱳᱭ ᱟ ᱵᱟᱲᱟᱭ ᱠᱷᱟᱱ ᱵᱤᱱ ᱚᱱᱟ ᱵᱟᱠᱷᱨᱟ ᱠᱟᱹᱴᱤᱡ ᱞᱟᱹᱭ ᱟᱜ ᱵᱤᱱ᱾
ᱦᱮᱸ ᱟᱞᱤᱧ ᱞᱤᱧ ᱟᱸᱡᱚᱢ ᱠᱟᱜ-ᱟ ᱡᱮ ᱞᱟᱛᱟᱨ ᱥᱮᱱᱟᱜ ᱡᱟᱱᱟᱢ ᱞᱮᱠᱷᱟᱱ ᱫᱚ ᱥᱮ ᱪᱮᱛᱟᱱ ᱥᱮᱱᱟᱜ ᱡᱟᱱᱟᱢ ᱟᱹᱞᱤᱧ ᱦᱚᱸ ᱴᱷᱤᱠ ᱵᱟᱹᱞᱤᱧ ᱴᱷᱤᱠᱟᱹᱭᱮᱫ-ᱟ᱾
ᱟ ᱚᱱᱟ ᱫᱚ ᱦᱳᱭ ᱞᱟᱛᱟᱨ ᱨᱮᱱᱟᱜ ᱡᱟᱱᱟᱢ ᱞᱮᱱᱠᱷᱟᱱ ᱫᱚ ᱴᱷᱤᱠ ᱜᱮᱭᱟ᱾
ᱦᱚᱸ ᱟᱨ ᱡᱚᱠᱷᱚᱱ ᱜᱮ ᱪᱮᱛᱟᱱ ᱥᱮᱱ ᱡᱟᱱᱟᱢᱚᱜ-ᱟ ᱩᱱ ᱨᱮᱫ
ᱛᱚᱠᱷᱚᱱᱠᱟᱱ
ᱠᱚ ᱥᱮᱛᱟ ᱵᱟᱯᱞᱟ ᱦᱩᱭᱩᱜ-ᱟ, ᱟᱫᱚ ᱥᱮᱛᱟ ᱵᱟᱯᱞᱟ ᱨᱮᱭᱟᱜ ᱡᱟᱦᱟᱸ ᱢᱮᱱᱮᱫ ᱠᱟᱱᱟ ᱡᱟᱦᱟᱸ ᱫᱚ ᱥᱮᱛᱟ ᱵᱟᱯᱞᱟ ᱨᱮᱱᱟᱜ ᱥᱮᱛᱟ ᱥᱟᱶ ᱪᱮᱫ ᱢᱮᱪᱤᱝ ᱥᱮ ᱡᱟᱦᱟᱱᱟᱜ ᱩᱱᱠᱩ ᱥᱟᱶ ᱢᱤᱞᱟᱹᱣ ᱢᱮᱱᱟᱜ-ᱟ᱾ ᱦᱳᱭᱛᱚ ᱢᱤᱞᱟᱹᱣ ᱢᱮᱱᱟᱜ-ᱟ ᱚᱱᱟ ᱛᱮᱜᱮ ᱦᱚᱭᱛᱚ ᱩᱱᱠᱩ ᱥᱟᱶ ᱵᱟᱯᱞᱟ ᱠᱚ ᱞᱟᱹᱭ ᱟ ᱟᱨ ᱵᱟᱝ ᱡᱮ ᱜᱤᱫᱽᱨᱟ ᱦᱚᱭᱛᱚ ᱚᱱᱟ ᱪᱮᱛᱟᱱ ᱥᱮᱱ ᱰᱟᱴᱟ ᱡᱟᱱᱟᱢ ᱞᱮᱱᱠᱷᱟᱱ ᱦᱚᱭᱛᱚ ᱡᱟᱦᱟᱱᱟᱜ ᱩᱱᱤᱭᱟᱜ ᱢᱤᱫᱴᱤᱡ ᱠᱷᱟᱲᱟ ᱞᱮᱠᱟ ᱛᱟᱦᱮᱱ ᱛᱟᱭᱟ ᱟᱨ ᱚᱱᱟ ᱠᱷᱟᱲᱟ ᱠᱟᱴᱟᱣ ᱞᱟᱹᱜᱤᱫ ᱛᱮᱜᱮ ᱦᱚᱭᱛᱚ ᱟᱞᱤᱧ ᱞᱤᱧ ᱢᱚᱱᱮᱭᱟ ᱩᱱᱤ ᱫᱚ ᱥᱮᱛᱟ ᱥᱟᱶ ᱠᱚ ᱵᱟᱯᱞᱟ ᱠᱟᱭᱟ ᱱᱚᱝᱠᱟᱞᱤᱧ ᱢᱚᱱᱮᱭᱟ᱾ ᱟᱨ ᱚᱱᱟ ᱫᱚ ᱢᱩᱞ ᱠᱟᱛᱷᱟ ᱫᱚ ᱟᱹᱞᱤᱧ ᱦᱚᱸ ᱵᱟᱹᱞᱤᱧ ᱵᱟᱲᱟᱭᱟ ᱛᱚ ᱟᱵᱤᱱ ᱵᱮᱱ ᱵᱟᱲᱟᱭ ᱠᱷᱟᱱ ᱫᱚ ᱞᱟᱹᱭ ᱵᱤᱱ᱾
ᱟᱜ ᱱᱚᱝᱠᱟ ᱞᱮᱠᱟᱛᱮ ᱮ ᱢᱩᱞ ᱠᱟᱛᱷᱟ ᱫᱚ ᱟᱹᱞᱤᱧ ᱦᱚᱸ ᱵᱟᱹᱞᱤᱧ ᱵᱟᱲᱟᱭᱟ ᱛᱚᱵᱮ ᱟᱹᱵᱤᱱᱟᱜ ᱟ ᱱᱚᱣᱟ ᱢᱚᱪᱟ ᱠᱷᱚᱱ ᱡᱚᱛᱚ ᱴᱩᱠᱩ ᱞᱤᱧ ᱟᱸᱡᱚᱢ ᱠᱮᱫᱟ ᱟᱹᱰᱤ ᱵᱷᱟᱜ ᱞᱤᱧ ᱵᱩᱡᱷᱟᱹᱣ ᱠᱮᱫᱟ ᱟᱨᱠᱤ᱾
ᱟᱫᱚ ᱡᱚᱠᱜᱮ᱾ ᱱᱚᱝᱠᱟ ᱟᱵᱚᱣᱟᱜ ᱥᱟᱶᱛᱟ ᱛᱟᱞᱟᱨᱮ ᱟᱹᱰᱤ ᱜᱟᱱ ᱡᱤᱱᱤᱥ ᱢᱮᱱᱟᱜ ᱛᱟᱵᱚᱱᱟ ᱵᱟᱝ᱾ ᱡᱮ ᱦᱳᱭ ᱥᱮᱛᱟ ᱵᱟᱯᱞᱟ᱾ ᱛᱟᱦᱚᱞᱮ ᱟᱵᱚ ᱢᱮᱱᱵᱮᱱ ᱥᱮ ᱛᱟᱦᱚᱞᱮ ᱛᱤᱱᱟᱹᱜ ᱫᱷᱟᱣ ᱵᱚᱱ ᱵᱟᱯᱞᱟᱜ-ᱟ᱾
ᱟᱵᱚ?
ᱦᱩᱸ ᱰᱟᱝᱜᱣᱟ ᱨᱮ ᱛᱤᱱᱟᱹᱜ, ᱦᱮᱸ ᱰᱟᱝᱜᱣᱟ ᱠᱷᱚᱱᱟᱜ ᱵᱟ ᱯᱞᱟ ᱫᱷᱟᱹᱨᱤᱡ ᱢᱟᱱᱮ ᱡᱚᱠᱷᱚᱱ ᱡᱚᱛᱚ ᱠᱷᱚᱱ ᱢᱤᱫᱴᱤᱡ ᱦᱚᱲ ᱡᱩᱨᱤ ᱵᱟᱵᱚᱱ ᱟᱹᱜᱩᱭᱟ ᱛᱚᱛᱚᱠᱷᱚᱱ ᱛᱚ ᱟᱵᱚ ᱛᱚ ᱚᱸ ᱰᱟᱹᱜᱣᱟ ᱜᱮᱵᱚ ᱞᱮᱠᱷᱟᱜᱼᱟ᱾ ᱦᱚᱸᱜᱼᱚᱭ ᱡᱮ ᱥᱮᱛᱟ ᱥᱟᱶ ᱵᱚᱱ ᱵᱟᱯᱞᱟᱭᱮᱱᱟ ᱱᱚᱣᱟ ᱥᱮᱛᱟ ᱥᱟᱶ ᱵᱟᱯᱞᱟ ᱞᱮᱠᱷᱟᱱ ᱦᱚᱸ ᱟᱵᱚ ᱫᱚ ᱰᱟᱹᱜᱣᱟ ᱜᱮᱵᱚ ᱛᱟᱦᱮᱱᱟ ᱦᱚᱸᱜᱼᱚ ᱱᱚᱝᱠᱟ ᱵᱟᱯᱞᱟ ᱢᱤᱫᱴᱤᱡ ᱡᱩᱫᱤ ᱢᱤᱫᱴᱤᱡ ᱠᱩᱲᱤ ᱜᱤᱫᱽᱨᱟᱹᱣᱟᱜ ᱪᱮᱛᱟᱱ ᱨᱮ ᱥᱤᱸᱫᱩᱨ ᱵᱟᱝ ᱮᱢ ᱫᱷᱟᱨᱤᱡ ᱟᱵᱚ ᱫᱚ ᱰᱟᱹᱜᱣᱟ ᱜᱮ, ᱛᱚ ᱚᱱᱟ ᱠᱩᱲᱤ ᱜᱤᱫᱽᱨᱟᱹᱣᱟᱜ ᱥᱤᱸᱫᱩᱨ ᱮᱢ ᱫᱷᱟᱨᱤᱡ ᱟᱹᱰᱤ ᱫᱷᱟᱣ ᱵᱚᱱ ᱵᱟᱯᱞᱟᱜᱼᱟ᱾ ᱯᱟᱞᱮᱱ᱾
ᱦᱩᱸ ᱦᱩᱸ᱾
ᱟᱵᱤᱱ ᱦᱤᱥᱟᱹᱵ ᱠᱟᱛᱮ ᱧᱮᱞ ᱵᱮᱱ ᱥᱮ᱾
ᱦᱳᱭ᱾
ᱪᱮᱫ ᱞᱮᱠᱟ ᱡᱮᱢᱚᱱ ᱦᱚᱸᱜᱼᱚᱭ ᱢᱤᱫᱴᱤᱡ ᱥᱮᱛᱟ ᱵᱟᱯᱞᱟ ᱦᱩᱭᱮᱱ ᱛᱟᱵᱮᱱᱟ,
ᱦᱮᱸ᱾
ᱦᱩᱭᱮᱱ ᱛᱟᱵᱮᱱᱟ, ᱚᱱᱟ ᱯᱚᱨᱮ ᱟᱵᱮᱱ ᱧᱮᱞ ᱵᱮᱱ ᱡᱚᱠᱷᱚᱱ ᱵᱟᱯ ᱯᱞᱟᱜ ᱵᱮᱱ ᱪᱟᱞᱟᱜ ᱠᱟᱱᱟ, ᱩᱱᱨᱮ ᱫᱟᱜ ᱵᱟᱯᱞᱟᱭᱮᱱᱟ ᱵᱮᱱ᱾
ᱩᱱᱨᱮ ᱫᱟᱜ ᱵᱟᱯᱞᱟᱭᱮᱱᱟ ᱵᱤᱱ ᱦᱳᱭ, ᱦᱩᱸ᱾
ᱯᱞᱟᱭᱮᱱᱟ ᱵᱮᱱ᱾
ᱩᱞ ᱵᱟᱯᱞᱟ᱾
ᱛᱟᱯᱚᱨᱮ ᱥᱟᱨ ᱥᱟᱹᱜᱩᱱ ᱮᱠᱫᱚᱢ, ᱚᱱᱟ ᱯᱚᱨᱮ ᱟᱨ ᱦᱚᱭᱛᱚ ᱡᱟᱦᱟᱱᱟᱜ ᱵᱟᱯᱞᱟ ᱠᱚ ᱢᱮᱱᱟᱜ ᱜᱮᱭᱟ ᱵᱟᱹᱞᱤᱧ ᱫᱤᱥᱟᱹᱭᱮᱜ-ᱟ᱾ ᱛᱟᱨᱯᱚᱨᱮ ᱟᱵᱮᱱ ᱩᱱᱟᱹᱜ ᱜᱟᱱ ᱵᱟᱯᱞᱟ ᱛᱟᱭᱚᱢ ᱢᱤᱫᱴᱤᱡ ᱠᱩᱲᱤ ᱜᱤᱫᱽᱨᱟᱹ ᱪᱮᱛᱟᱱ ᱵᱟᱦᱟ ᱫᱟᱜ ᱵᱤᱱ ᱮᱢ ᱫᱟᱲᱮᱭᱟᱭ ᱠᱟᱱᱟ ᱥᱮ ᱵᱟᱦᱟ ᱫᱷᱩᱲᱤ ᱵᱮᱱ ᱮᱢ ᱫᱟᱲᱮᱭᱟᱭ ᱠᱟᱱᱟ᱾
ᱦᱮᱸ ᱦᱮᱸ ᱦᱮᱸ ᱩᱱᱟᱹᱜ ᱵᱟᱯᱞᱟ ᱠᱟᱛᱮᱱ᱾
ᱦᱮᱸ ᱩᱱᱟᱹᱜ ᱜᱟᱱ ᱵᱟᱯᱞᱟ ᱯᱚᱨᱮ᱾
ᱦᱳᱭ ᱟᱨᱠᱤ ᱟᱫᱚ ᱵᱟᱝ ᱫᱤᱥᱟᱹᱜ ᱠᱟᱱᱟ ᱩᱱᱟᱹᱜ ᱜᱟᱱ ᱫᱚ ᱴᱟᱴᱠᱟ ᱫᱚ ᱚᱱᱟ ᱫᱚ ᱵᱟᱝ ᱫᱤᱥᱟᱹᱜᱼᱟ, ᱦᱮᱸ᱾ ᱚᱱᱟ ᱚᱱᱟ ᱩᱱ ᱚᱠᱛᱚ ᱚᱠᱛᱚ ᱠᱚᱨᱮ ᱜᱮ ᱫᱤᱥᱟᱹᱜᱼᱟ᱾ ᱟᱪᱷᱟ ᱚᱱᱟ ᱫᱚ ᱴᱷᱤᱠ ᱜᱮᱭᱟ ᱟᱨ ᱢᱮᱱᱮᱜ-ᱟ ᱞᱤᱧ ᱛᱟᱦᱟᱞᱮ ᱫᱟᱨᱮ ᱵᱟᱯᱞᱟ ᱫᱚ ᱱᱚᱣᱟ ᱪᱮᱫ ᱞᱮᱠᱟ? ᱫᱟᱨᱮ ᱵᱟᱯᱞᱟ᱾ ᱱᱚᱣᱟ ᱦᱚᱸ ᱠᱟᱱᱟ ᱯᱟᱞᱮᱱ?
ᱚᱠᱟᱞᱮᱠᱟ?
ᱟᱨ ᱱᱚᱝᱠᱟ ᱠᱚ ᱞᱟᱹᱭᱟ ᱵᱟᱯᱞᱟ ᱟᱨᱠᱤ ᱟᱹᱞᱤᱧ ᱦᱚᱞᱤᱧ ᱟᱸᱡᱚᱢ ᱠᱟᱫᱟ ᱟᱫᱚ ᱚᱱᱟ ᱫᱚ ᱚᱠᱟ ᱚᱠᱛᱚ ᱠᱚ ᱵᱟᱯᱞᱟ ᱠᱚᱣᱟ ᱚᱱᱟ ᱫᱚ ᱴᱷᱤᱠ ᱦᱟᱸᱜ ᱵᱟᱹᱞᱤᱧ ᱵᱟᱲᱟᱭᱟ᱾
ᱮᱸᱜ ᱱᱚᱣᱟ ᱫᱟᱨᱮ ᱵᱟᱯᱞᱟ ᱟᱨᱠᱤ, ᱱᱚᱣᱟ ᱪᱮᱫ ᱫᱟᱨᱮ ᱠᱚ ᱞᱟᱹᱭᱮᱜᱼᱟ?
ᱚᱱᱟ ᱫᱚ ᱩᱞ ᱵᱟᱯᱞᱟ ᱡᱟᱦᱟᱸ ᱫᱚ ᱩᱞ ᱵᱟᱯᱞᱟ ᱦᱩᱸ᱾ ᱩᱞ ᱫᱟᱨᱮ ᱨᱮᱠᱚ ᱵᱟᱯᱞᱟᱭᱟ ᱚᱱᱟ ᱫᱚ ᱩᱱᱨᱮ ᱦᱳᱭᱳᱜᱼᱟ, ᱡᱚᱠᱷᱚᱱ ᱫᱟᱜ ᱵᱟᱯᱞᱟ ᱠᱟᱛᱮᱱ ᱚᱲᱟᱜ ᱨᱮᱭᱟᱜ ᱥᱟᱱᱟᱢᱟᱜ ᱠᱟᱹᱢᱤ ᱥᱟᱛ ᱠᱟᱛᱮᱫ ᱡᱚᱠᱷᱚᱱ ᱮᱠᱮᱵᱟᱨᱮ ᱢᱚᱦᱚᱰᱟ ᱩᱛᱟᱹᱨᱚᱜ-ᱟᱭ ᱵᱟᱯᱞᱟᱜ ᱥᱮᱱᱚᱜ ᱳᱰᱳᱝ ᱩᱛᱟᱹᱨᱚᱜ-ᱟᱭ᱾
ᱟᱪᱷᱟ ᱟᱪᱷᱟ ᱟᱪᱷᱟ᱾
ᱢᱟᱱᱮ ᱮᱠᱫᱚᱢ ᱥᱟᱥᱟᱝ ᱫᱷᱩᱛᱤ ᱟᱛᱮᱜ ᱮᱠᱫᱚᱢᱮ ᱨᱮᱰᱤ ᱠᱟᱛᱮᱫ ᱮ ᱚᱰᱳᱝ ᱩᱛᱟᱹᱨᱚᱜᱼᱟ, ᱩᱱᱨᱮ ᱢᱩ ᱪᱮᱜ ᱨᱮ ᱚᱲᱟᱜ ᱠᱷᱚᱱᱟᱜ ᱢᱩᱪᱟᱹᱫ ᱚᱰᱳᱠ ᱟᱫᱚ ᱚᱱᱟ ᱵᱟᱯᱞᱟᱮᱱ ᱠᱷᱟᱱ ᱛᱚ ᱚᱲᱟᱜ ᱫᱚ ᱵᱟᱭ ᱵᱚᱞᱚᱜᱼᱟ ᱾ ᱮᱠᱫᱚᱢ, ᱚᱱᱟ ᱩᱞ ᱵᱟᱯᱞᱟ ᱛᱟᱭᱚᱢ ᱫᱚ ᱟᱫᱚ ᱚᱲᱟᱜ ᱵᱟᱭ ᱵᱚᱞᱚᱜᱼᱟ ᱚᱱᱟ ᱚᱰᱳᱠ ᱨᱮᱜᱮ ᱩᱱᱤ ᱫᱚᱭ ᱥᱮᱱ ᱩᱛᱟᱹᱨᱚᱜᱼᱟ ᱾ ᱟᱨ ᱡᱩᱫᱤ ᱚᱸᱰᱮ ᱩᱱᱤ ᱠᱩᱲᱤ ᱜᱤᱫᱽᱨᱟᱹ ᱠᱚ ᱟᱹᱛᱠᱤᱨ ᱮᱢᱟᱱ ᱠᱮᱫᱮᱭᱟ ᱥᱮ ᱩᱱᱤ ᱠᱩᱲᱤ ᱜᱤᱫᱽᱨᱟᱹᱭ ᱡᱟᱦᱟ ᱪᱤᱠᱟᱹᱭᱱᱟ ᱾ ᱥᱮ ᱟᱸᱜᱤᱨ ᱮᱱᱟᱭ ᱮᱴᱟᱜ ᱥᱟᱶ ᱛᱚ ᱩᱱᱤ ᱫᱚ ᱡᱚᱛᱚᱠ ᱠᱷᱚᱱ ᱮᱠ ᱮᱴᱟᱜ ᱡᱩᱨᱤ ᱟᱛᱮ ᱵᱟᱭ ᱦᱤᱡᱩᱜᱼᱟ ᱛᱚᱛᱚᱠ ᱠᱷᱚᱱ ᱚᱲᱟᱜ ᱫᱚ ᱢᱮᱱᱟ ᱠᱚ ᱵᱟᱠᱚ ᱵᱚᱞᱚ ᱪᱚᱜᱼᱟ᱾
ᱵᱟᱠᱚ ᱵᱚᱞᱚ ᱦᱚᱪᱚᱟᱭᱟ ᱢᱩᱪᱷ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱦᱮᱸ᱾